ᱦᱮᱞᱳ ᱞᱟᱹᱭ ᱫᱤᱧ ᱤᱧᱟᱹᱜ ᱨᱚᱲᱢ ᱟᱸᱡᱚᱢ ᱧᱟᱢ ᱮᱫᱟ? ᱪᱮᱫ ᱠᱚᱢ ᱪᱤᱠᱟᱹ ᱭᱮᱫᱟ ᱛᱟᱦᱚᱞᱮ
ᱪᱮᱫ ᱦᱚᱸ ᱵᱟᱝ
ᱚᱲᱟᱜ ᱠᱚᱨᱮ ᱫᱚ ᱤᱧᱦᱚᱸ ᱱᱤᱛᱚᱜ ᱚᱱᱟ ᱠᱟᱹᱴᱤᱡ ᱢᱮᱥ ᱠᱚᱨᱮ ᱛᱟᱦᱮᱸ ᱦᱩᱭᱩᱜ ᱜᱮᱭᱟ ᱛᱟᱦᱚᱞᱮ ᱢᱮᱥ ᱨᱮᱜᱮ ᱢᱤᱱᱟᱹᱧᱟ ᱱᱤᱛᱚᱜ ᱫᱚ
ᱟᱪᱪᱷᱟ
ᱚᱲᱟᱜ ᱠᱚᱨᱮ ᱫᱚᱠᱚ ᱪᱮᱫ ᱞᱮᱠᱟ ᱱᱟᱯᱟᱭ ᱜᱮᱭᱟ ᱠᱚ?
ᱦᱮᱸ ᱱᱟᱯᱟᱭ ᱜᱮ ᱟᱯᱮ ᱜᱮ᱾ ᱪᱮᱫ ᱞᱮᱠᱟ?
ᱟᱞᱮ ᱦᱚᱸ ᱱᱤᱛᱳᱜ ᱫᱚ ᱱᱟᱯᱟᱭ ᱫᱚ ᱱᱟᱯᱟᱭ ᱜᱮᱭᱟᱞᱮ ᱫᱚᱢᱮ ᱥᱤᱛᱩᱝ ᱦᱚᱸ ᱥᱤᱛᱩᱝ ᱜᱚᱨᱚᱢ ᱵᱩᱡᱷᱟᱹᱜ ᱠᱟᱱᱟ᱾
ᱟᱪᱪᱷᱟ
ᱛᱟᱞᱟ ᱫᱚ ᱱᱤᱛᱚᱜ ᱨᱩᱢ ᱠᱚᱨᱮ ᱜᱮ ᱢᱮᱱᱟᱜ ᱞᱮᱭᱟ ᱡᱷᱚᱛᱚ ᱥᱮᱛ ᱱᱤᱛᱚᱜ ᱫᱚ ᱵᱟᱝᱞᱮ ᱩᱰᱩᱠᱚᱜ ᱠᱟᱱᱟ ᱟᱨ ᱠᱮᱞᱟᱥ ᱠᱚᱦᱚᱸ ᱚᱱᱠᱟ ᱵᱟᱝ ᱦᱩᱭᱩᱜ ᱠᱟᱱᱟ
ᱚ
ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱠᱚᱫᱚ ᱦᱚᱭᱮᱱᱟ᱾ ᱮᱱᱟ ᱟᱢᱟᱜ?
ᱦᱮᱸ ᱤᱧᱟᱹᱜ ᱦᱚᱸ ᱡᱚᱢ ᱵᱟᱲᱟ ᱠᱚᱫᱚ ᱦᱩᱭᱩᱭᱟ ᱟᱠᱟᱱᱟ ᱡᱚᱢ ᱵᱟᱲᱟ ᱠᱟᱛᱮ ᱠᱟᱹᱴᱤᱡ ᱫᱟᱠᱟ ᱩᱛᱩ ᱠᱚ ᱤᱥᱤᱱ ᱦᱩᱭᱱᱟ ᱠᱷᱟᱹᱡᱟᱹᱲᱤ ᱡᱚᱢ ᱦᱩᱭᱱᱟ ᱛᱚ ᱥᱮᱛᱟᱜ ᱨᱮ ᱛᱟᱦᱮ ᱟᱫᱚᱱᱮ ᱱᱤᱭᱟᱹ ᱠᱟᱨᱭᱟ ᱨᱮ ᱢᱟᱱᱮ ᱨᱚᱯᱚᱲ ᱞᱟᱹᱜᱤᱫ ᱞᱤᱧ ᱥᱮᱸᱫᱽᱨᱟ ᱵᱟᱲᱟᱭᱮᱫ ᱠᱚ ᱛᱟᱦᱮᱸᱫ ᱡᱟᱦᱟᱸᱭ ᱥᱟᱶ ᱡᱩᱫᱤ ᱚᱱᱞᱟᱭᱤᱱ ᱨᱮ ᱡᱟᱦᱟᱸᱭ ᱡᱩᱫᱤ ᱢᱮᱱᱟᱜ ᱠᱚ ᱠᱷᱟᱱ ᱫᱚ
ᱟᱪᱪᱷᱟ ᱟᱪᱪᱷᱟ
ᱟᱫᱚᱧ ᱧᱟᱢ ᱠᱮᱫ ᱢᱮᱭᱟ ᱚᱱᱞᱟᱭᱤᱱ ᱨᱮ ᱛᱟᱦᱚᱞᱮ ᱟᱫᱚ ᱚᱱᱟ ᱯᱟᱨᱥᱚᱱᱟᱞ ᱮᱥᱤᱢᱮᱱᱥ ᱠᱟᱛᱮ ᱞᱟ. ᱭ ᱠᱩ ᱠᱩᱞᱤ ᱠᱮᱫ ᱢᱮᱧᱟ ᱞᱟᱝ
ᱚ ᱟᱪᱷᱟ ᱛᱚ
ᱛᱚ ᱪᱮᱫ ᱠᱚᱯᱮ ᱠᱟᱹᱢᱤ ᱵᱟᱲᱟᱭᱮᱫᱚ ᱟᱯᱮ ᱫᱚ
ᱦᱮᱸ ᱱᱤᱛᱚᱜ ᱫᱚ ᱪᱮᱫ ᱦᱚᱸ ᱵᱟᱝ ᱫᱚᱢᱮ ᱜᱚᱨᱚᱢ ᱠᱟᱱᱟ ᱪᱮᱫ ᱦᱚᱸ ᱮᱢ ᱠᱟᱹᱢᱤᱭᱟ?
ᱚᱲᱟᱜ ᱠᱚᱨᱮ ᱠᱟᱹᱢᱤ ᱠᱚ ᱵᱟᱹᱱᱩᱜᱼᱟ ᱥᱮ ᱡᱮᱱᱚᱝᱠᱟ ᱫᱚ
ᱢᱮᱱᱟᱜ ᱫᱚ ᱢᱮᱱᱟᱜ ᱜᱮᱭᱟ ᱟᱫᱚ ᱚᱱᱠᱟᱱᱟᱜ ᱥᱮᱨᱚᱠᱚᱢ ᱠᱟᱹᱢᱤ ᱫᱚ ᱵᱟᱹᱱᱩᱜ ᱜᱮᱭᱟ᱾
ᱚ ᱤᱭᱟᱹ ᱠᱚᱯᱮ ᱪᱟᱥ ᱵᱟᱲᱟ ᱠᱟᱫᱟ ᱥᱮ ᱵᱟᱝ ᱠᱷᱚᱥᱞᱟ ᱠᱚ ᱛᱩᱲᱤ ᱠᱚ?
ᱵᱟᱝ ᱜᱮᱭᱟ ᱚᱱᱟ ᱠᱚᱫᱚ ᱵᱟᱞᱮ ᱪᱟᱥ ᱠᱟᱜᱼᱟ ᱟᱞᱮ ᱫᱚ
ᱟᱯᱮ ᱚᱱᱛᱮ ᱫᱚ ᱥᱚᱵᱡᱤ ᱠᱚ ᱪᱮᱫ ᱞᱮᱠᱟ ᱠᱚ ᱪᱟᱥ ᱜᱮᱭᱟ?
ᱥᱚᱵᱽᱡᱤ ᱪᱟᱥ ᱜᱮᱭᱟ ᱠᱚ
ᱥᱚᱵᱽᱡᱤ ᱪᱟᱥᱵᱟᱥ ᱵᱷᱟᱜᱤ ᱜᱮ ᱦᱩᱭᱩᱜ ᱜᱮᱭᱟ ᱦᱮᱞᱳ ᱥᱚᱵᱽᱡᱤ ᱪᱟᱥᱵᱟᱥ ᱠᱚ ᱵᱷᱟᱜᱤ ᱜᱮ ᱦᱩᱭᱩᱜ ᱜᱮᱭᱟ?
ᱦᱮᱸ ᱦᱩᱭᱩᱜ ᱜᱮᱭᱟ᱾
ᱦᱩᱲᱩ ᱠᱚ ᱫᱚ ᱛᱤᱱ ᱫᱷᱟᱣ ᱯᱮ ᱨᱚᱦᱚᱭ ᱯᱮ ᱟᱯᱮ ᱫᱚ
ᱮᱻ ᱫᱟᱜ ᱞᱮᱠᱷᱟᱱ ᱫᱚ ᱵᱟᱨ ᱫᱷᱟᱣ ᱜᱮᱞᱮ ᱪᱟᱥ ᱜᱮᱭᱟ ᱟᱨ ᱵᱟᱭ ᱫᱟᱜ ᱠᱷᱟᱱ ᱫᱚ
ᱱᱚᱣᱟ ᱫᱷᱚᱨᱚᱱ ᱫᱤᱱ ᱦᱚᱸᱯᱮ ᱪᱟᱥ ᱜᱮᱭᱟ ᱥᱮ ᱪᱮᱫ?
ᱦᱮᱸ ᱵᱟᱠᱷᱟᱱ ᱫᱚ ᱫᱟᱜ ᱞᱮᱠᱷᱟᱱ ᱫᱚ ᱪᱮᱫᱟᱜ ᱵᱟᱢ ᱪᱟᱥᱟ
ᱟᱫᱚ ᱫᱷᱚᱨᱚᱱ ᱫᱤᱱ ᱫᱟᱜ ᱫᱚ ᱩᱱᱟᱹᱜ ᱫᱚ ᱵᱟᱭ ᱫᱟᱜ ᱠᱟᱫᱟ ᱟᱫᱚ ᱠᱤᱪᱷᱩ ᱠᱮᱱᱮᱞ ᱨᱮᱱᱟᱜ ᱫᱟᱜ ᱠᱚ ᱛᱟᱯᱚᱨᱮ ᱱᱤᱨ ᱨᱮᱱᱟᱜ ᱫᱟᱜ ᱠᱚ ᱚᱱᱟ ᱦᱚᱛᱮᱫ ᱯᱮ ᱪᱟᱥ ᱜᱮᱭᱟ ᱛᱟᱦᱚᱞᱮ ᱟᱯᱮ ᱥᱮᱫ ᱜᱮ ᱪᱟᱥᱵᱟᱥ ᱠᱚ ᱪᱮᱫ ᱞᱮᱠᱟ ᱦᱩᱭᱩᱜ ᱜᱮᱭᱟ?
ᱦᱩᱭᱩᱜ ᱜᱮᱭᱟ ᱢᱚᱴᱟᱢᱩᱴᱤ ᱫᱟᱜ ᱞᱮᱠᱷᱟᱱ ᱫᱚ ᱵᱷᱟᱜᱤ ᱜᱮᱭᱟ
ᱚᱻ ᱛᱚᱵᱮ ᱪᱟᱨᱟ ᱠᱚᱯᱮ ᱜᱤᱰᱤ ᱵᱟᱲᱟ ᱥᱮ ᱵᱟᱝ?
ᱦᱮᱸ ᱚᱫᱷᱮᱠ ᱴᱟᱜ ᱫᱚ ᱦᱳᱭ ᱠᱟᱱᱟ᱾ ᱟᱨ ᱟᱯᱮ?
ᱟᱞᱮ ᱦᱚᱸ ᱱᱤᱭᱟᱹ ᱟᱨᱤᱭᱟᱹ ᱫᱚᱥᱟᱨ ᱫᱚᱥᱟᱨ ᱜᱮᱞᱮ ᱪᱟᱨᱟ ᱠᱟᱛᱮᱞᱮ ᱜᱤᱰᱤᱭ ᱠᱟᱫᱟ ᱛᱟᱦᱞᱮ ᱟᱫᱚ ᱱᱤᱛᱚᱜ ᱦᱟᱨᱟ ᱦᱚᱸ ᱦᱟᱨᱟ ᱟᱠᱟᱱ ᱜᱮᱭᱟ ᱱᱟᱥᱮ ᱱᱟᱥᱮ ᱚᱱᱟ ᱥᱩᱭ ᱞᱮᱠᱟ ᱠᱷᱚᱱᱟᱜ ᱥᱮᱱ ᱟᱯᱮ ᱥᱮᱫ ᱯᱮ ᱫᱟᱜ ᱡᱟᱲᱤ ᱞᱮᱫᱟ ᱥᱮ ᱵᱟᱝ ᱛᱟᱦᱚᱞᱮ?
ᱦᱳᱭ ᱫᱟᱜᱮᱫ ᱜᱮᱭᱟᱭ ᱦᱩᱸ ᱦᱮᱸ ᱵᱟᱨ ᱯᱮ ᱫᱤᱱ ᱪᱷᱟᱲᱟ ᱪᱷᱟᱲᱟ ᱫᱟᱜᱮᱫ ᱜᱮᱭᱟᱭ᱾
ᱚ ᱟᱢᱫᱚ ᱪᱮᱫ ᱠᱚᱢ ᱪᱤᱠᱟᱹ ᱵᱟᱲᱟᱭ ᱜᱮᱭᱟ?
ᱪᱮᱫ ᱦᱚᱸ ᱵᱟᱝ ᱚᱲᱟᱜ ᱠᱚᱨᱮᱜ ᱜᱮ ᱱᱤᱛᱚᱜ ᱫᱚ᱾
ᱚ ᱛᱟᱦᱚᱞᱮ ᱚᱞᱚᱜ ᱯᱟᱲᱦᱟᱜ ᱫᱚ ᱛᱤᱱᱟᱹᱜ ᱥᱟᱸᱜᱤᱧ?
ᱚᱞᱚᱜ ᱯᱟᱲᱦᱟᱣ ᱠᱚᱞᱮᱡᱽ ᱦᱟᱹᱨᱤᱡ ᱜᱮ᱾
ᱚ ᱛᱟᱦᱚᱞᱮ ᱠᱚᱞᱮᱡᱽ ᱠᱚᱨᱮ ᱟᱫᱚ ᱵᱟᱢ ᱯᱟᱲᱦᱟᱣ ᱵᱟᱲᱟᱣ ᱟᱠᱟᱱᱟ ᱥᱮ ᱪᱮᱫ ᱵᱟᱢ ᱵᱷᱚᱨᱛᱤ ᱵᱟᱲᱟᱣ ᱟᱠᱟᱱᱟ᱾
ᱵᱟᱦ
ᱚ ᱛᱚ ᱠᱟᱹᱣᱰᱤ ᱟᱱᱟᱴ ᱠᱷᱟᱹᱛᱤᱨ ᱢᱟᱱᱮ ᱵᱟᱢ ᱵᱷᱚᱨᱛᱤ ᱫᱟᱲᱮ ᱠᱟᱣᱫᱟ ᱥᱤᱡᱮᱫᱽ?
ᱦᱳᱭ ᱦᱳᱭ ᱦᱳᱭ
ᱚ
ᱛᱟᱦᱚᱞᱮ ᱟᱢ ᱫᱚ?
ᱛᱟᱦᱚᱞᱮ, ᱤᱧ ᱫᱚ ᱱᱤᱛᱚᱜ ᱚᱞᱚᱜ ᱫᱚᱧ ᱚᱞᱚᱜ ᱠᱟᱱ ᱜᱮᱭᱟ ᱱᱤᱛᱚᱜ ᱦᱚᱸ ᱱᱤᱭᱟᱹ ᱜᱨᱮᱡᱩᱭᱮᱥᱚᱱ ᱠᱚ ᱠᱚᱢᱯᱞᱤᱴ ᱠᱮᱫᱟ ᱱᱤᱛᱚᱜ ᱠᱚᱢᱯᱤᱴᱮᱴᱤᱵᱷ ᱞᱟᱭᱤᱱ ᱤᱧ ᱯᱟᱲᱦᱟᱜ ᱠᱟᱱᱟ, ᱚᱱᱟ ᱫᱚ ᱮᱢ ᱮ ᱠᱚᱫᱚ ᱵᱟᱹᱧ ᱠᱚᱨᱟᱣ ᱟᱠᱟᱫᱟ, ᱫᱚ ᱢᱮᱥ ᱠᱚᱨ ᱜᱮ ᱱᱚᱜᱚᱭ ᱢᱤᱫ ᱥᱮᱨᱢᱟ ᱞᱮᱠᱟᱧ ᱦᱩᱭᱮᱱᱟ, ᱟᱫᱚ ᱱᱚᱸᱰᱮ ᱠᱷᱚᱱᱟᱜ ᱜᱮ ᱜᱨᱮᱡᱩᱭᱮᱥᱚᱱ ᱠᱚᱢᱯᱞᱤᱴ ᱠᱟᱛᱮᱫ ᱠᱚᱢᱯᱤᱴᱮᱴᱤᱵᱷ ᱞᱟᱭᱤᱱᱤᱝ ᱯᱟᱲᱦᱟᱜ ᱠᱟᱱᱟ ᱯᱚᱨᱤᱠᱠᱷᱟ ᱠᱚ ᱮᱢ ᱵᱟᱲᱟ ᱦᱩᱭᱩᱜ ᱠᱟᱱᱟ᱾
ᱟᱪᱪᱷᱟ
ᱛᱟᱦᱞᱮ ᱟᱢ ᱫᱚ ᱱᱤᱭᱟᱹ ᱠᱚᱢᱯᱞᱤᱴᱮᱴ ᱯᱚᱨᱤᱠᱠᱷᱟ ᱠᱚᱢ ᱮᱢ ᱵᱟᱲᱟᱭ ᱜᱮᱭᱟ ᱥᱮ ᱵᱟᱝ?
ᱦᱮᱸ ᱦᱮᱸ ᱮᱢ ᱵᱟᱲᱟᱭ ᱜᱮ ᱦᱩᱭᱩᱜ ᱠᱟᱱᱟ᱾
ᱚ ᱚᱱᱠᱟ ᱜᱮ ᱪᱮᱥᱴᱟ ᱠᱟᱜ ᱦᱩᱭᱩᱜᱼᱟ ᱢᱟᱱᱮ ᱪᱮᱫ ᱚᱱᱟᱫᱚ ᱦᱚᱭ ᱛᱳ ᱟᱭᱳᱼᱵᱟᱵᱟ ᱫᱚ ᱵᱟᱝ ᱠᱚ ᱯᱟᱲᱦᱟᱣ ᱫᱟᱲᱮᱭᱟᱵᱚᱱᱟ ᱛᱚ ᱴᱟᱠᱟ ᱯᱚᱭᱥᱟ ᱡᱩᱫᱤ ᱮᱴᱠᱮᱴᱚᱬᱮ ᱛᱟᱸᱦᱮᱱᱟ,
ᱦᱳᱭ
ᱦᱮᱸ ᱥᱮ ᱵᱟᱝ?
ᱦᱳᱭ ᱱᱤᱡᱮ ᱛᱷᱮᱠᱮ ᱜᱮ ᱠᱳᱱᱳ ᱠᱤᱪᱷᱩ ᱠᱚᱨᱟᱣ ᱦᱩᱭᱩᱜᱼᱟ᱾
ᱟᱯᱮ ᱫᱚ ᱛᱤᱱᱟᱹᱜ ᱵᱚᱭᱦᱟᱜ ᱟᱯᱮ?
ᱯᱮ ᱦᱚᱲ ᱟᱞᱮ᱾
ᱚ ᱟᱫᱚ ᱛᱟᱦᱚᱞᱮ ᱚᱲᱟᱜ ᱠᱚᱨᱮ ᱫᱚ ᱚᱠᱚᱭ ᱚᱠᱚᱭ ᱢᱮᱱᱟᱜ ᱠᱚᱣᱟ ᱱᱤᱛᱳᱜ ᱫᱚ?
ᱱᱤᱛᱚᱜ ᱫᱚ ᱚᱠᱚᱭ ᱦᱚᱸ ᱵᱟᱹᱱᱩᱜ ᱠᱚᱣᱟ, ᱡᱮᱡᱟᱨ ᱠᱟᱹᱢᱤ ᱠᱚ ᱪᱟᱞᱟᱣ ᱠᱟᱱᱟ᱾
ᱚ ᱛᱟᱦᱚᱞᱮ ᱟᱯᱮ ᱵᱚᱭᱦᱟ ᱫᱚᱯᱮ ᱢᱟᱱᱮ ᱫᱟᱫᱟ ᱛᱟᱠᱚ ᱟᱞᱮ ᱫᱚ ᱵᱟᱨ ᱵᱚᱭᱦᱟᱜ ᱟᱞᱮ ᱢᱤᱫᱴᱮᱱ ᱫᱟᱫᱟ ᱢᱮᱱᱟᱭᱟ ᱟᱨ ᱤᱧ ᱢᱤᱱᱟᱹᱧᱟ᱾
ᱚ
ᱫᱤᱫᱤ ᱛᱟᱠᱚ ᱢᱮᱱᱟᱜ ᱠᱚᱣᱟ ᱥᱮ ᱵᱩᱱᱩ ᱛᱟᱠᱚ ᱥᱮ ᱫᱟᱫᱟ ᱛᱟᱠᱚ ᱵᱷᱟᱹᱭ ᱛᱟᱠᱚ?
ᱫᱟᱫᱟ ᱟᱨ ᱵᱚᱱᱚ ᱫᱟᱫᱟ ᱵᱚᱱᱚ᱾
ᱟᱨ ᱫᱟᱫᱟ ᱫᱚ ᱛᱟᱦᱚᱞᱮ ᱛᱤᱱᱟᱹᱜ ᱨᱮ ᱚᱞᱚᱜ ᱠᱟᱱᱟ
ᱦᱩᱸ ᱵᱟᱭ ᱚᱞᱚᱜ ᱠᱟᱱᱟ ᱱᱤᱛᱚᱜ ᱫᱚ
ᱵᱟᱹᱜᱤ ᱠᱟᱫᱟᱭ ᱥᱮ ᱪᱮᱫ
ᱦᱩᱸ
ᱚ ᱟᱫᱚ ᱛᱷᱟᱞᱮ ᱵᱩᱱᱩ ᱫᱚ?
ᱩᱸ ᱵᱩᱱᱩ ᱠᱚᱞᱮᱡᱽ ᱨᱮ ᱯᱟᱲᱦᱟᱜ ᱠᱟᱱᱟᱭ᱾
ᱚ ᱱᱟᱯᱟᱭ ᱜᱮ ᱛᱟᱦᱚᱞᱮ ᱵᱚᱱᱩ ᱫᱚ ᱵᱷᱟᱜᱮ ᱞᱟᱜᱟᱜᱼᱟ ᱠᱤ ᱚᱞᱚᱜ ᱯᱟᱲᱦᱟᱣ ᱥᱮᱬᱟ ᱚᱪᱚᱭᱮ ᱯᱮ ᱟᱢᱫᱚ ᱦᱚᱭᱛᱚ ᱚᱞᱚᱜ ᱯᱟᱲᱦᱟᱣ ᱵᱟᱝ ᱠᱚ ᱥᱮᱬᱟ ᱦᱚᱪᱚ ᱫᱟᱲᱮᱭ ᱟᱠᱟᱫ ᱢᱮᱭᱟ᱾ ᱚᱲᱟᱜ ᱦᱚᱲ ᱴᱟᱠᱟ ᱯᱚᱭᱥᱟ ᱠᱷᱟᱹᱛᱤᱨ ᱛᱮ, ᱟᱫᱚ ᱜᱮᱡᱩᱨᱤᱥᱟᱝ ᱦᱟᱹᱵᱤᱡ ᱡᱩᱫᱤ ᱵᱚᱱ ᱛᱟᱸᱦᱮᱱᱟ ᱛᱟᱞᱦᱮ ᱟᱭᱳ ᱵᱟᱵᱟ ᱦᱚᱸ ᱩᱱᱟ. ᱜ ᱴᱟᱠᱟ ᱯᱚᱭᱥᱟ ᱵᱟᱝᱠᱚ ᱮᱢ ᱫᱟᱲᱮᱭᱟᱜ ᱫᱚ᱾
ᱦᱩᱸ
ᱟᱫᱚ ᱢᱚᱱᱮ ᱩᱱᱟᱹᱜ ᱜᱟᱱ ᱥᱟᱺᱜᱮ ᱜᱤᱫᱽᱨᱟᱹ ᱢᱩᱫ ᱨᱮ ᱦᱚᱭ ᱛᱚ ᱢᱤᱫ ᱵᱟᱨ ᱦᱚᱲ ᱜᱮ ᱢᱟᱱᱮ ᱢᱤᱫ ᱦᱚᱲ ᱜᱮ ᱠᱟ. ᱡ ᱵᱷᱟᱹᱜᱤ ᱞᱮᱠᱟ ᱠᱚ ᱚᱞᱚᱜ ᱯᱟᱲᱦᱟᱣ ᱦᱚᱪᱚ ᱫᱟᱲᱮᱟᱭᱟᱭᱟ
ᱦᱩᱸ ᱦᱩᱸ
ᱩᱱᱟᱹᱜ ᱡᱟᱹᱥᱛᱤ ᱫᱚ ᱵᱷᱟᱹᱜᱤ ᱚᱞᱚᱜ ᱯᱟᱲᱦᱟᱜ ᱵᱟᱝ ᱫᱟᱲᱟᱭᱟᱵᱚᱱᱟ ᱩᱱᱟᱹᱜ ᱜᱟᱱ ᱩᱱᱟ. ᱜ ᱦᱚᱲᱟᱜ ᱠᱷᱚᱨᱪᱟ ᱫᱚ ᱢᱟᱱᱮ ᱪᱟᱞᱟᱣ ᱫᱚ ᱵᱟᱝ ᱥᱚᱢᱵᱷᱚᱵ ᱠᱟᱱᱟ ᱛᱚ
ᱵᱟ ᱵᱟ ᱵᱟ ᱵᱟ
ᱟᱨ ᱡᱚᱛᱚ ᱦᱚᱲ ᱜᱮ ᱢᱟᱱᱮ ᱟᱵᱚ ᱨᱮᱸᱜᱮᱡ ᱚᱲᱟᱜ ᱨᱮᱱ ᱜᱤᱫᱽᱨᱟᱹ ᱜᱮ ᱠᱟᱱᱟ ᱵᱚᱱ ᱚᱠᱚᱭ ᱦᱚᱸ ᱩᱱᱟ. ᱠᱤᱥᱟᱹᱬ ᱠᱤᱥᱟᱹᱲ ᱫᱚ ᱵᱟᱝ ᱠᱟᱱᱟ ᱵᱚᱱ ᱢᱟᱱᱮ ᱠᱚᱢ ᱵᱮᱥᱤ ᱠᱤᱸᱥᱟᱹᱬ ᱠᱚ ᱛᱟᱦᱮᱸᱱ ᱜᱮᱭᱟ ᱡᱟᱦᱟᱸᱭ ᱠᱤᱥᱟᱹᱬ ᱚᱲᱟᱜ ᱨᱮᱱ ᱜᱤᱫᱽᱨᱟᱹ ᱩᱱᱠᱩ ᱨᱮᱱ ᱜᱤᱫᱽᱨᱟᱹ ᱫᱚ ᱦᱚᱭᱛᱚ ᱡᱷᱚᱛᱚ ᱦᱚᱲ ᱜᱮ ᱚᱞᱚᱜ ᱯᱟᱲᱦᱟᱣ ᱠᱚ ᱥᱮᱬᱟ ᱦᱚᱪᱚ ᱠᱚ ᱜᱮᱭᱟ ᱟᱵᱚ ᱦᱚᱲ ᱫᱚ ᱚᱱᱠᱟ ᱢᱟᱱᱮ ᱡᱚᱛᱚ ᱫᱚ ᱵᱟᱝ ᱠᱚ ᱠᱤᱥᱟᱹᱬ ᱜᱮᱭᱟ ᱟᱨ ᱚᱱᱟ. ᱥᱤᱠᱷᱟ. ᱟᱭᱳ ᱵᱟᱵᱟ ᱛᱟᱠᱚ ᱦᱚᱸ ᱵᱟᱝᱠᱚ ᱥᱤᱠᱠᱷᱤᱛᱚ ᱜᱮᱭᱟ
ᱦᱩᱸ ᱦᱩᱸ ᱦᱩᱸ
ᱟᱯᱮ ᱥᱮᱫ ᱫᱚ ᱛᱟᱦᱚᱞᱮ ᱵᱩᱨᱩ ᱠᱩ ᱢᱮᱱᱟᱜᱼᱟ ᱥᱮ ᱵᱟᱝ
ᱦᱩᱸ ᱵᱚᱨᱩ ᱢᱮᱱᱟᱜ ᱜᱮᱭᱟ ᱟᱯᱮ ᱥᱮᱱ ᱫᱚ
ᱟᱞᱮ ᱥᱮᱱ ᱦᱚᱸ ᱵᱩᱨᱩ ᱫᱚ ᱢᱮᱱᱟᱜ ᱜᱮᱭᱟ ᱛᱚᱞᱦᱮ ᱱᱚᱣᱟ ᱤᱭᱟᱹ ᱥᱮᱱᱟᱜ ᱮᱢ ᱟᱸᱡᱚᱢ ᱵᱟᱲᱟ ᱟᱠᱟᱫᱟ ᱪᱤ ᱱᱮᱭ ᱠᱚ ᱥᱤᱞᱫᱟᱹ
ᱦᱩᱸ ᱟᱡᱚᱢ ᱜᱮ
ᱦᱮ ᱚᱱᱛᱮ ᱱᱟᱜ ᱟᱞᱮ ᱚᱱᱛᱮ ᱱᱟᱜ ᱵᱩᱨᱩᱠᱩ ᱦᱩᱭᱩᱜ ᱜᱮᱭᱟ ᱱᱚᱜᱼᱚᱭ ᱛᱚ ᱱᱮᱥ ᱵᱩᱨᱩ ᱵᱚᱸᱜᱟ ᱥᱮᱴᱮᱨᱱᱟ ᱛᱟᱞᱦᱮ ᱵᱩᱨᱩ ᱵᱚᱸᱜᱟ
ᱟᱪᱪᱷᱟ ᱦᱮᱸ ᱪᱟᱞᱟᱜ ᱦᱩᱭᱩᱜᱼᱟ ᱪᱮᱫᱟᱜ ᱵᱟᱝ
ᱛᱟᱦᱚᱞᱮ ᱟᱢᱫᱚ ᱢᱟᱱᱮ ᱚᱠᱟ ᱠᱷᱚᱱᱟᱜ ᱮᱢ ᱞᱟᱹᱭ ᱮᱫᱟ ᱟᱢᱟᱜ ᱟᱛᱳ ᱫᱤᱥᱚᱢ ᱫᱚ ᱚᱠᱟ ᱥᱮᱫ ᱛᱟᱢ?
ᱟᱫᱚ ᱵᱟᱸᱫᱣᱟᱱ ᱥᱮᱫ
ᱚ ᱱᱟᱯᱟᱭ ᱜᱮ ᱛᱟᱦᱚᱞᱮ ᱚᱱᱛᱮ ᱨᱮᱦᱚᱸ ᱦᱚᱸ ᱵᱟᱸᱫᱣᱟᱱ ᱥᱮᱫ ᱨᱮ ᱯᱮᱲᱟ ᱠᱚ ᱢᱮᱱᱟᱜ ᱠᱚ ᱛᱟᱞᱮᱭᱟ ᱟᱹᱰᱤ ᱟᱱᱟ ᱠᱟᱹᱴᱤᱡ ᱨᱮ ᱥᱮᱫᱟᱭ ᱨᱮ ᱪᱟᱞᱟᱣ ᱦᱳᱭ ᱞᱮᱱᱟ ᱛᱚ ᱟᱫᱚ ᱱᱮᱛᱟᱨ ᱥᱮᱬᱟ ᱠᱟᱛᱮ ᱵᱟᱝ ᱪᱟᱞᱟᱣ ᱦᱩᱭ ᱟᱠᱟᱱᱟ
ᱚ ᱛᱟᱞᱦᱮ ᱦᱤᱡᱩᱜ ᱯᱮ ᱟᱞᱮ ᱥᱮᱱ
ᱦᱮᱸ ᱪᱟᱞᱟᱜ ᱦᱩᱭᱩᱜᱼᱟ ᱯᱮᱲᱟ ᱠᱚ ᱢᱮᱱᱟᱜ ᱠᱚᱣᱟ ᱛᱚ ᱟᱫᱚ ᱪᱟᱞᱟᱣ ᱞᱮᱱᱠᱷᱟᱱ ᱫᱚ ᱟᱫᱚ ᱱᱚᱜᱼᱚᱭ ᱜᱟᱞᱢᱟᱨᱟᱣ ᱠᱚ ᱦᱩᱭᱩᱜ ᱠᱟᱱᱟ ᱨᱚᱯᱚᱲ ᱠᱚ ᱦᱩᱭᱩᱜ ᱠᱟᱱᱟ ᱩᱯᱨᱩᱢ ᱠᱩ ᱡᱩᱫᱤ ᱛᱟᱦᱮᱸᱱ ᱛᱟᱵᱚᱱᱟ ᱡᱟᱦᱟᱸ ᱛᱤᱥ ᱵᱟᱝ ᱡᱟᱦᱟᱸ ᱛᱤᱥ ᱫᱚᱵᱚᱱ ᱧᱟᱯᱟᱢ ᱜᱮᱭᱟ
ᱦᱳᱭ ᱦᱳᱭ
ᱠᱟᱛᱷᱟ ᱨᱮᱜᱮ ᱠᱚ ᱞᱟᱹᱭ ᱟᱠᱟᱫᱟ ᱡᱟᱦᱟᱸ ᱨᱮᱜᱮ ᱵᱚᱱ ᱪᱟᱞᱟᱜᱼᱟ ᱟᱵᱚ ᱥᱟᱱᱛᱟᱲ ᱫᱚ ᱚᱸᱰᱮ ᱜᱮ ᱯᱮᱲᱟ ᱫᱚᱠᱚ ᱦᱩᱭᱩᱜ ᱛᱟᱵᱚᱱᱟ ᱟᱵᱚ ᱨᱮᱱ
ᱦᱳᱭ ᱨᱚᱲ ᱞᱮᱠᱷᱟᱱ ᱜᱮ ᱯᱮᱲᱟ
ᱦᱮᱸ ᱟᱫᱚ ᱩᱯᱩᱨᱩᱢ ᱡᱩᱫᱤ ᱞᱟᱦᱟ ᱠᱷᱚᱱᱟᱜ ᱡᱩᱫᱤ ᱛᱟᱦᱮᱸᱱ ᱛᱟᱵᱚᱱᱟ ᱛᱟᱦᱚᱞᱮ ᱵᱩᱜᱤᱜ ᱜᱮᱭᱟ ᱠᱟᱹᱴᱤᱡ ᱫᱚ ᱱᱟᱯᱟᱭᱚᱜ ᱜᱮᱭᱟ
ᱦᱳᱭ
ᱟᱯᱮ ᱱᱚᱛᱮ ᱥᱤᱞᱫᱟ. ᱥᱮᱫ ᱨᱮᱫᱚ ᱯᱮᱲᱟ ᱠᱚ ᱢᱮᱱᱟᱜ ᱠᱚᱣᱟ ᱥᱮ ᱵᱟᱝ
ᱵᱟᱝᱜᱮ ᱵᱟᱹᱱᱩᱜ ᱠᱚᱣᱟ
ᱚ ᱛᱟᱦᱚᱞᱮ ᱫᱟᱫᱟ ᱫᱚ ᱵᱟᱹᱦᱩ ᱯᱮ ᱟᱹᱜᱩ ᱟᱠᱟᱣᱫᱮᱭᱟ ᱥᱮ ᱵᱟᱯᱮ ᱟᱹᱜᱩ ᱟᱠᱟᱣᱫᱮᱭᱟ
ᱵᱟᱝ
ᱚᱸ ᱛᱟᱞᱚᱦᱮ ᱟᱞᱮᱫᱚ ᱢᱟᱱᱮ ᱚᱱᱠᱟ ᱢᱟᱹᱭ ᱛᱟᱠᱚ ᱢᱮᱱᱟᱜ ᱠᱚᱣᱟ ᱛᱟᱦᱚᱞᱮ ᱜᱚᱝ ᱠᱚ ᱞᱟᱹᱜᱤᱜ ᱟᱞᱮᱞᱮ ᱦᱚᱸ ᱢᱟᱱᱮ ᱠᱚᱲᱟ ᱜᱤᱫᱽᱨᱟᱹ ᱞᱮ ᱯᱟᱸᱡᱟᱭᱮᱜ ᱠᱚᱣᱟ ᱧᱟᱢ ᱦᱚᱸ ᱵᱟᱞᱮ ᱧᱟᱢᱮᱜ ᱠᱚᱣᱟ᱾
ᱟᱪᱪᱷᱟ
ᱱᱚᱜᱼᱚᱭ ᱜᱟᱞᱢᱟᱨᱟᱣ ᱦᱩᱭᱩᱜ ᱠᱟᱱᱟ ᱛᱟᱞᱦᱮ ᱚᱲᱟᱜ ᱦᱚᱲ ᱦᱚ ᱠᱟᱹᱴᱤᱜ ᱢᱮᱛᱟ ᱠᱚᱢ ᱱᱚᱝᱠᱟ ᱱᱚᱝᱠᱟ ᱫᱟᱫᱟ ᱞᱟᱹᱜᱤᱫ ᱵᱟᱹ ᱦᱩ ᱵᱩᱱ ᱟᱹᱜᱩ ᱠᱚᱣᱟ ᱥᱮ ᱪᱮᱜ ᱟᱞᱮ ᱦᱚᱸ ᱛᱟᱦᱚᱞᱮ ᱤᱧᱨᱮᱱ ᱚᱲᱟᱜ ᱦᱚᱲᱤᱧ ᱢᱮᱛᱟ ᱠᱚᱣᱟ ᱛᱚᱦᱚᱞᱮ ᱢᱟᱹᱭ ᱡᱩᱫᱤ ᱵᱚᱱ ᱜᱚᱝ ᱮᱭᱟ ᱛᱟᱦᱚᱞᱮ ᱢᱤᱫᱴᱮᱡ ᱜᱟᱛᱮ ᱠᱩᱲᱤ ᱨᱮᱱ ᱟᱡ ᱫᱟᱫᱟ ᱢᱮᱱᱟᱭᱟ ᱛᱟᱞᱦᱮ ᱚᱲᱟᱜ ᱦᱚᱲ ᱥᱟᱶ ᱠᱟᱹᱴᱤᱡ ᱜᱟᱞᱢᱟᱨᱟᱣ ᱦᱩᱭᱩᱜᱼᱟ
ᱦᱮᱸ ᱢᱮᱛᱟ ᱠᱚ ᱦᱩᱭᱩᱜᱼᱟ
ᱦᱮᱸ ᱯᱮᱲᱟ ᱞᱮᱱᱠᱷᱟᱱ ᱢᱟ ᱱᱟᱯᱟᱭᱚᱜ ᱜᱮᱛᱟ ᱵᱚᱱᱟ ᱟᱵᱚᱣᱟᱜ ᱜᱮ ᱟᱨ ᱛᱤᱱᱟᱹᱜ ᱫᱤᱱ ᱫᱚ ᱢᱟᱱᱮ ᱠᱩᱲᱤ ᱜᱤᱫᱽᱨᱟᱹ ᱫᱚ ᱰᱮᱝᱜᱩᱣᱟᱹ ᱵᱚᱱ ᱫᱚᱦᱚ ᱠᱟᱠᱚᱣᱟ ᱢᱤᱫ ᱫᱤᱱ ᱵᱟᱝ ᱢᱤᱫ ᱫᱤᱱ ᱡᱟᱶᱟᱭ ᱚᱲᱟᱜ ᱠᱩᱞ ᱠᱚ ᱦᱩᱭᱩᱜᱼᱟ ᱛᱚ
ᱦᱩᱸ ᱦᱩᱸ ᱦᱩᱸ
ᱦᱮᱸ ᱛᱚᱵᱮ ᱫᱟᱫᱟ ᱫᱚ ᱚᱱᱟ ᱵᱟᱦᱩ ᱟᱜᱩ ᱠᱚᱭ ᱞᱟᱹᱭ ᱵᱟᱲᱟᱭ ᱫᱟ ᱥᱮ
ᱵᱟᱝ ᱵᱟ
ᱵᱟᱭ ᱞᱮᱭ ᱵᱟᱲᱟᱭᱫᱟ
ᱵᱟᱝ
ᱚ ᱫᱟᱫᱟ ᱟᱫᱚ ᱢᱮᱛᱟᱭ ᱯᱮ ᱛᱟᱦᱚᱞᱮ ᱟᱨ ᱛᱤᱱᱟᱹᱜ ᱫᱤᱱ ᱱᱚᱝᱠᱟ ᱫᱚᱢ ᱛᱟᱦᱮᱱᱟ ᱟᱭᱳᱼᱵᱟᱵᱟ ᱛᱟᱹᱠᱤᱱ ᱦᱚᱸ ᱠᱤᱱ ᱵᱚᱭᱮᱥᱚᱜ ᱠᱟᱱᱟ᱾
ᱦᱩᱸ ᱦᱩᱸ ᱦᱩᱸ ᱦᱩᱸ ᱢᱮᱛᱟᱭ ᱜᱮ ᱦᱩᱭᱩᱜᱼᱟ᱾ ᱱᱤᱛᱚᱜ ᱫᱚ ᱦᱮᱸ
ᱦᱮᱸ ᱛᱟᱞᱚᱦᱮ ᱟᱯᱮ ᱚᱱᱛᱮ ᱢᱟᱱᱮ ᱯᱚᱨᱚᱵᱽ ᱠᱚᱫᱚ ᱪᱮᱜ ᱞᱮᱠᱟ ᱦᱩᱭᱩᱜ ᱜᱮᱭᱟ?
ᱦᱩᱭᱩᱜ ᱜᱮᱭᱟ᱾
ᱵᱟᱦᱟ ᱢᱟᱜᱽ ᱢᱚᱬᱮ ᱥᱚᱨᱦᱟᱭ ᱠᱚ
ᱢᱟᱜᱽ ᱢᱚᱬᱮ ᱫᱚ ᱠᱷᱩᱵ ᱮᱠᱴᱟ ᱵᱟᱝ ᱦᱩᱭᱩᱜᱼᱟ, ᱟᱞᱮ ᱥᱮᱱ ᱫᱚ᱾ ᱛᱚᱵᱮ ᱥᱚᱨᱦᱟᱭ ᱦᱩᱭᱩᱜᱼᱟ ᱵᱷᱟᱜᱮ ᱛᱮ
ᱟᱪᱪᱷᱟ᱾ ᱥᱚᱨᱦᱟᱭ ᱫᱚ ᱢᱟᱱᱮ ᱛᱤᱱᱟᱹᱜ ᱫᱤᱱ ᱦᱩᱭᱩᱜ ᱜᱮᱭᱟ ᱟᱯᱮ ᱚᱱᱛᱮ
ᱢᱚᱬᱮ ᱫᱤᱱ
ᱢᱚᱬᱮ ᱫᱤᱱ
ᱢᱚᱬᱮ ᱥᱤᱧ ᱢᱚᱬᱮ ᱧᱤᱫᱟᱹ
ᱦᱮᱸ ᱚᱱᱟ ᱡᱟᱦᱟᱸ ᱯᱩᱛᱷᱤ ᱠᱚᱨᱮ ᱡᱟᱦᱟᱸ ᱚᱞ ᱢᱮᱱᱟᱜ ᱛᱟᱵᱚᱱᱟ᱾ ᱟᱨ ᱚᱱᱟ ᱟᱵᱚᱣᱟᱜ ᱡᱟᱦᱟᱸ ᱠᱟᱞᱪᱟᱨᱵᱚ ᱧᱮᱞ ᱟᱹᱜᱩ ᱟᱠᱟᱫᱟ ᱢᱚᱬᱮ ᱥᱤᱧ ᱢᱚᱬᱮ ᱧᱤᱫᱟᱹ ᱥᱚᱨᱦᱟᱭ ᱫᱚ ᱦᱩᱭᱩᱜ ᱛᱟᱵᱚᱱᱟ᱾
ᱦᱩᱸ ᱦᱩᱸ
ᱛᱟᱦᱚᱞᱮ ᱥᱚᱨᱦᱟᱭ ᱯᱚᱨᱚᱵᱽ ᱠᱚᱨᱮ ᱪᱮᱫ ᱠᱚᱯᱮ ᱯᱤᱴᱷᱟᱹ ᱞᱟᱴᱷᱟᱭ ᱜᱮᱭᱟ?
ᱪᱮᱫ ᱠᱚ ᱡᱤᱞ ᱠᱚᱜᱮᱞᱮ ᱯᱤᱴᱷᱟᱹ ᱞᱮᱠᱟᱭ ᱜᱮᱭᱟ᱾
ᱚ ᱱᱟᱯᱟᱭ᱾ ᱛᱚᱵᱮ ᱰᱟᱝᱨᱟ ᱠᱚᱯᱮ ᱠᱷᱩᱱᱴᱟᱹᱣ ᱵᱟᱲᱟ ᱠᱚᱜᱮᱭᱟ ᱥᱮ ᱵᱟᱝ ᱚ ᱟᱨ ᱯᱮᱲᱟ ᱠᱚᱦᱚ ᱫᱚᱢᱮ ᱠᱚ ᱦᱤᱡᱩᱜ ᱜᱮᱭᱟ ᱥᱮ ᱪᱮᱫ?
ᱦᱤᱡᱩᱜ ᱜᱮᱭᱟ ᱠᱚ ᱯᱮᱲᱟ ᱫᱚ ᱱᱮᱣᱛᱟ ᱠᱚᱜᱮ ᱦᱩᱭᱩᱜᱟ ᱥᱮ ᱵᱟᱦᱟ ᱥᱚᱦᱨᱟᱭ ᱨᱮᱜᱮ ᱯᱮᱲᱟ ᱫᱚ᱾
ᱡᱮᱦᱩᱛᱩ ᱟᱵᱚᱣᱟᱜ ᱱᱤᱭᱟᱹ ᱯᱚᱨᱚᱵ ᱠᱟᱱ ᱛᱟᱵᱚᱱᱟ
ᱦᱳᱭ ᱚᱱᱟ ᱨᱮᱫᱚ ᱱᱮᱣᱛᱟ ᱠᱚᱜᱮ ᱦᱩᱭᱩᱜᱼᱟ ᱮᱴᱟᱜ ᱨᱮᱫᱚ ᱵᱟᱝ ᱨᱮᱦᱚᱸ
ᱦᱮᱸ ᱞᱟᱹᱭ ᱠᱟᱜ ᱜᱮᱭᱟ ᱠᱚ ᱚᱱᱟ ᱠᱟᱛᱷᱟ ᱨᱮ ᱢᱤᱫᱴᱮᱱ ᱪᱮᱫ ᱞᱮᱠᱟ ᱠᱟᱛᱷᱟ ᱪᱚ ᱢᱮᱱᱟᱜᱼᱟ, ᱥᱟᱹᱨᱤ ᱥᱚᱨᱦᱟᱭ ᱨᱮ ᱫᱟᱫᱟ ᱪᱮᱫ ᱥᱟᱹᱲᱤᱧ ᱵᱟᱸᱫᱮᱭᱟ ᱥᱮᱪᱮᱫ ᱱᱚᱜᱼᱚ ᱱᱤᱝᱠᱟᱱᱟᱜ ᱢᱤᱫᱴᱟᱝ ᱠᱟᱛᱷᱟ ᱢᱮᱱᱟᱜᱼᱟ ᱟᱵᱚ ᱥᱟᱱᱛᱟᱲ ᱥᱚᱢᱟᱡᱽ ᱨᱮ ᱵᱟ ᱯᱩᱛᱷᱤ ᱠᱚᱨᱮ ᱦᱚᱸ ᱚᱞ ᱯᱟᱲᱦᱟᱣ ᱠᱟᱛᱮᱫ ᱵᱚᱱ ᱧᱮᱞ ᱟᱠᱟᱫᱟ
ᱟᱪᱪᱷᱟ
ᱚᱱᱟ ᱠᱷᱟᱹᱛᱤᱨ ᱢᱟᱱᱮ ᱟᱵᱚᱨᱮᱱ ᱡᱟᱦᱟᱸ ᱫᱟᱫᱟ ᱫᱤᱫᱤ ᱛᱟᱠᱚ ᱵᱟ ᱢᱤᱥᱨᱟ ᱛᱟᱠᱚ ᱡᱟᱦᱟᱸᱭ ᱠᱚ ᱛᱟᱦᱮᱱᱟ ᱩᱱᱠᱩ ᱡᱟᱶᱟᱭ ᱞᱮᱱᱠᱷᱟᱱ ᱟᱹᱰᱤ ᱠᱚ ᱟᱥᱚᱜ ᱜᱮᱭᱟ ᱢᱟᱱᱮ ᱫᱟᱫᱟ ᱚᱲᱟᱜ ᱤᱧ ᱪᱟᱞᱟᱜᱼᱟ ᱥᱮ ᱪᱮᱫ ᱱᱚᱝᱠᱟᱱ ᱥᱚᱦᱨᱟᱭ ᱠᱚᱨᱮᱫ
ᱮᱢᱱᱤ ᱨᱮᱫᱚ ᱪᱟᱞᱟᱜ ᱵᱟᱝ ᱥᱟᱱᱟ ᱨᱮᱦᱚᱸ ᱵᱟᱦᱟ ᱥᱚᱦᱚᱨᱟᱭ ᱨᱮᱫᱚ ᱪᱟᱞᱟᱜ ᱜᱮ ᱥᱟᱱᱟᱣᱟ᱾
ᱦᱮᱸ ᱟᱫᱚ ᱞᱮ ᱛᱩᱯᱩ ᱵᱟᱲᱟ ᱠᱚᱫᱚ ᱦᱳᱭ ᱠᱟᱱᱟ ᱥᱮ ᱵᱟᱝ?
ᱦᱮᱸ ᱦᱩᱭ ᱠᱟᱱᱟ ᱡᱚᱢ ᱵᱟᱲᱟ ᱠᱚᱫᱚ᱾ ᱟᱢᱟᱜ ᱫᱚ
ᱚ ᱦᱩᱸ ᱤᱧᱟ ᱫᱚ ᱛᱩᱯᱩ ᱵᱟ ᱵᱟᱝ ᱤᱧᱟᱹᱜ ᱛᱩᱯᱩ ᱵᱟᱲᱟ ᱫᱚ ᱟᱹᱣᱨᱤᱼᱟ ᱛᱚ ᱫᱚᱢᱮ ᱜᱚᱨᱚᱢ ᱵᱩᱡᱷᱟᱹᱜ ᱠᱟᱱᱟ ᱛᱚ ᱛᱟᱦᱚᱞᱮ ᱟᱫᱚ ᱮᱠᱮᱛᱮ ᱢᱟᱱᱮ ᱢᱚᱱᱮ ᱦᱩᱭ ᱠᱟᱱᱟ ᱛᱟᱨᱟᱥᱤᱧ ᱛᱳᱯᱳ ᱦᱩᱭᱩᱜᱼᱟ ᱱᱤᱛᱚᱜ ᱠᱟᱨᱮᱱ ᱠᱚᱦᱚᱸ ᱵᱟᱹᱱᱩᱜᱼᱟ ᱛᱟᱯᱚᱨᱮ ᱯᱟᱝᱠᱷᱟ ᱠᱚᱦᱚᱸ ᱵᱟᱝ ᱟᱹᱪᱩᱨᱚᱜ ᱠᱟᱱᱟ ᱟᱨ ᱵᱟᱭᱨᱮ ᱨᱮᱦᱚᱸ ᱫᱚᱢᱮ ᱥᱤᱛᱩᱝ ᱜᱮ ᱵᱩᱡᱷᱟᱹᱜ ᱠᱟᱱᱟ ᱫᱟᱨᱮᱹ ᱦᱮᱢᱟᱞ ᱩᱢᱩᱞ ᱠᱚᱦᱚᱸ ᱵᱟᱹᱱᱩᱜᱼᱟ᱾
ᱟᱪᱪᱷᱟ
ᱦᱳᱭ ᱟᱯᱮ ᱦᱟᱱᱟ ᱜᱟᱹᱰᱭᱟᱹ ᱠᱚ ᱢᱮᱱᱟᱜᱼᱟ ᱥᱮ ᱵᱟᱝ ᱦᱟᱹᱠᱩ ᱠᱚᱯᱮ ᱪᱟᱥ ᱵᱟᱲᱟ ᱠᱚᱜᱮᱭᱟ ᱥᱮ ᱵᱟᱝ?
ᱦᱮᱸ ᱢᱮᱱᱟᱜ ᱜᱮᱭᱟ᱾
ᱚ ᱟᱯᱮ ᱚᱱᱛᱮ ᱦᱟᱴ ᱠᱚ ᱦᱩᱭᱩᱜ ᱜᱮᱭᱟ ᱥᱮ ᱪᱮᱫ
ᱦᱮᱸ ᱦᱩᱭᱩᱜ ᱜᱮᱭᱟ
ᱥᱚᱯᱛᱟ ᱨᱮ ᱛᱤᱱᱟᱹᱜ ᱜᱟᱱ ᱦᱟᱴ ᱠᱚ ᱦᱩᱭᱩᱜ ᱜᱮᱭᱟ ᱟᱯᱮ ᱚᱱᱛᱮ?
ᱢᱚᱱᱮ ᱞᱮᱠᱷᱟᱱ ᱫᱚ ᱰᱮᱞᱤᱜ ᱜᱮ ᱦᱩᱭᱩᱜ ᱜᱮᱭᱟ ᱟᱫᱚ ᱵᱮᱥᱤ ᱦᱟᱴ ᱫᱚ ᱵᱟᱝ ᱮ ᱵᱩᱫᱷᱚ ᱵᱟᱨ ᱦᱩᱭᱩᱜᱼᱟ᱾
ᱚ ᱚ
ᱚᱱᱟ ᱠᱚᱜᱮ ᱢᱟᱱᱮ ᱵᱮᱥᱤ ᱤᱭᱟᱹ ᱜᱮ
ᱟᱯᱮ ᱚᱸᱰᱮᱠᱷᱚᱱᱟᱜ ᱚᱱᱟ ᱠᱩᱭᱞᱟᱹ ᱯᱟᱞ ᱫᱚ ᱛᱤᱱᱟᱹᱜ ᱥᱟᱺᱜᱤᱧᱟ
ᱵᱮᱥᱤ ᱫᱚ ᱵᱟᱝ ᱥᱟᱺᱜᱤᱧᱟ
ᱠᱩᱭᱞᱟᱹᱯᱟᱞ ᱵᱟᱝ ᱢᱟ ᱟᱵᱚ ᱱᱤᱭᱟᱹ ᱥᱟᱱᱛᱟᱲᱟᱜ ᱟᱹᱰᱤ ᱢᱟᱱᱮ ᱵᱤᱠᱠᱷᱟᱛᱚ ᱦᱟᱴ
ᱢᱟᱨᱟᱝ ᱦᱟ ᱢᱟᱨᱟᱝ ᱦᱟᱴ
ᱦᱮᱸ ᱦᱮᱸ ᱠᱩᱭᱞᱟᱹᱯᱟᱞ ᱨᱮ
ᱦᱳᱭ ᱦᱳᱭ ᱦᱳᱭ
ᱟᱵᱚ ᱥᱟᱱᱛᱟᱲᱟᱜ ᱚᱱᱟ ᱪᱮᱫ ᱡᱤᱞ ᱠᱚ ᱧᱟᱢᱚᱜ ᱜᱮᱭᱟ ᱛᱟᱦᱞᱮ ᱫᱚᱢᱮ ᱥᱟᱱ
ᱦᱩᱸ ᱦᱩᱸ ᱦᱩᱸ ᱦᱩᱸ ᱦᱩᱸ
ᱢᱟᱱᱮ ᱠᱩᱭᱞᱟᱹᱯᱟᱞ ᱦᱮᱸ ᱠᱩᱭᱞᱟᱹᱯᱟᱞ ᱫᱷᱟᱹᱵᱤᱡᱽ ᱛᱮ ᱪᱟᱞᱟᱣ ᱦᱩᱭ ᱠᱟᱱᱟ ᱵᱟᱝ ᱵᱟᱸᱱᱫᱚᱣᱟᱱ ᱚᱱᱛᱮ ᱫᱚ ᱵᱟᱝ ᱧᱮᱞ ᱵᱟᱲᱟ ᱦᱩᱭ ᱟᱠᱟᱱᱟ ᱚᱱᱟ ᱡᱟᱭᱜᱟ ᱫᱚ ᱟᱸᱡᱚᱢ ᱵᱟᱲᱟ ᱦᱩᱭ ᱟᱠᱟᱱᱟ᱾
ᱦᱩᱸ ᱦᱩᱸ
ᱚ
ᱴᱷᱤᱠ ᱜᱮᱭᱟ ᱢᱟ ᱛᱟᱦᱚᱞᱮ ᱱᱚᱣᱟ ᱵᱮᱲᱟ ᱫᱚ ᱱᱚᱝᱠᱟ ᱜᱮ ᱱᱤᱛᱚᱜ ᱫᱚ ᱜᱟᱞᱢᱟᱨᱟᱣ ᱦᱩᱭᱩᱜᱼᱟ ᱚᱠᱛᱚ ᱠᱚᱦᱚᱸ ᱟᱭᱢᱟ ᱩᱛᱟᱹᱨ ᱨᱮ ᱜᱮ ᱦᱩᱭᱮᱱᱟ᱾
ᱟᱪᱪᱷᱟ ᱟᱪᱪᱷᱟ ᱴᱷᱤᱠᱮᱱ ᱜᱮᱭᱟ᱾
ᱴᱷᱤᱠ ᱟᱪᱷᱮ ᱢᱟ
ᱦᱩᱸ